ᱦᱮᱞᱳ
ᱥᱟᱹᱜᱩᱱ ᱥᱮᱛᱟᱜ ᱡᱚᱦᱟᱨ ᱾
ᱦᱮᱸ ᱥᱟᱹᱜᱩᱱ ᱥᱮᱛᱟᱟᱜ ᱤᱧᱟᱹᱜ ᱨᱚᱲ ᱟᱸᱡᱚᱢᱚᱜ ᱠᱟᱱ ᱜᱮᱭᱟ?
ᱦᱮᱸ ᱟᱸᱡᱚᱢᱚᱜ ᱠᱟᱱ ᱜᱮᱭᱟ ᱾
ᱦᱳᱭ ᱛᱚ ᱮᱠᱟ, ᱦᱮᱸ ᱮᱠᱷᱚᱱ ᱫᱚ ᱱᱟᱯᱟᱭ ᱵᱟᱲᱟ ᱜᱮ ᱟᱯᱮ ᱜᱮ ᱪᱮᱫ ᱞᱮᱠᱟ?
ᱦᱮᱸ ᱵᱮᱥ ᱜᱮ ᱱᱤᱛᱳ ᱫᱚ, ᱵᱮᱨᱮᱫ ᱵᱟᱲᱟ ᱠᱚᱫᱚ ᱦᱩᱭᱱᱟ?
ᱦᱮᱸ ᱵᱮᱨᱮᱫ ᱵᱟᱲᱟ ᱠᱚ ᱦᱩᱭ ᱟᱠᱟᱱᱟ ᱵᱮᱨᱮᱫ ᱠᱟᱛᱮᱜ ᱱᱚᱜ ᱚᱭ ᱦᱟᱸᱜ ᱱᱤᱛᱚᱜ ᱜᱷᱩᱴᱩ ᱥᱮᱡ ᱟᱠᱟᱱᱟ ᱟᱨ ᱚᱲᱟᱜ ᱠᱚᱨᱮ ᱢᱟ ᱫᱚᱢᱮ ᱦᱟᱸᱜᱼᱼ ᱜᱚᱨᱚᱢ ᱜᱮᱥ ᱜᱮ ᱵᱩᱡᱷᱟᱹᱜ ᱠᱟᱱᱟ ᱟᱨ ᱚᱱᱟ ᱦᱚᱛᱮᱡ ᱛᱮ ᱱᱚᱛᱮ ᱱᱟᱥᱮ ᱱᱟᱜ ᱜᱮ ᱦᱮᱡ ᱦᱩᱭ ᱟᱠᱟᱱᱟ ᱾
ᱦᱮᱸ ᱜᱚᱨᱚᱢ ᱜᱮᱥ ᱦᱚᱸ ᱟᱨᱼᱼ ᱱᱮᱴᱳᱣᱟᱨᱠ ᱠᱚᱦᱚᱸ ᱡᱟᱹᱱᱤᱡ ᱚᱲᱟᱜ ᱠᱚᱨᱮ ᱫᱚ ᱢᱚᱡᱽ ᱛᱮ ᱡᱟᱹᱱᱤᱡ ᱵᱟᱝ ᱛᱟᱦᱮᱱᱟ ᱦᱟᱝ ᱾
ᱮᱠᱟᱞ ᱮᱠᱟᱞ ᱱᱚᱛᱼᱼ ᱟᱞᱮ ᱥᱮᱫ ᱫᱚ ᱦᱟᱸᱜ ᱚᱲᱟᱜ ᱠᱷᱚᱡ ᱫᱚ ᱚᱱᱠᱟ ᱱᱮᱴᱚᱣᱟᱨᱠ ᱫᱚ ᱴᱷᱤᱠ ᱯᱷᱩᱞ ᱵᱟᱝ ᱛᱟᱦᱮᱱᱟ ᱟᱨ ᱱᱚᱣᱟ ᱠᱚᱨᱮ ᱫᱚᱼᱼ ᱱᱟᱥᱮ ᱱᱟᱜ ᱯᱷᱩᱞ ᱧᱚᱜ ᱜᱮ ᱱᱮᱴᱚᱣᱟᱨᱠ ᱫᱚᱨᱠᱟᱨ ᱢᱮᱱᱟᱜᱼᱟ, ᱵᱟᱝᱠᱷᱟᱱ ᱫᱚ ᱚᱱᱠᱟ ᱦᱟᱸᱜ ᱨᱚᱲ ᱠᱚᱼᱼ ᱠᱞᱤᱭᱟᱨ ᱵᱟᱝ ᱟᱸᱡᱚᱢᱚᱜᱼᱟ ᱚᱱᱟᱛᱮ ᱟᱫᱚ ᱱᱚᱛᱮ ᱜᱮ ᱦᱮᱡ ᱦᱩᱭ ᱟᱠᱟᱱᱟ ᱾
ᱦᱚᱭ ᱦᱚᱭ ᱾
ᱟᱪᱪᱷᱟ ᱫᱟᱹᱛᱟᱹᱱᱤ ᱵᱟᱲᱟ ᱠᱚᱫᱚ ᱦᱩᱭᱱᱟ ᱥᱮ ᱟᱹᱣᱨᱤ?
ᱟᱹᱣᱨᱤ ᱱᱚᱜᱼᱚᱭ ᱱᱚᱜᱼᱚᱭ ᱱᱤᱛᱜᱮ ᱵᱮᱨᱮᱫ ᱵᱟᱲᱟ ᱠᱟᱛᱮᱫ ᱫᱩᱲᱩᱵ ᱦᱩᱭᱱᱟ ᱟᱨᱼᱼ ᱚᱱᱮᱢ ᱯᱷᱳᱱ ᱠᱚᱵᱚᱱ ᱪᱮᱠ ᱠᱮᱜᱼᱟ ᱵᱚᱞᱮᱼᱼ ᱟᱫᱚ ᱧᱮᱞ ᱠᱮᱫᱟ ᱠᱤ ᱮᱠᱷᱚᱱ ᱢᱮᱱᱟᱜ ᱠᱚᱜᱮᱭᱟ ᱦᱚᱲ ᱟᱭᱢᱟ ᱜᱟᱱ ᱯᱷᱤᱨᱤ ᱜᱮ ᱾ ᱱᱚᱜᱼᱚᱭ ᱱᱤᱛ ᱜᱮᱠᱚ ᱤᱭᱟᱹ ᱵᱟᱲᱟᱜ ᱠᱟᱱᱟ ᱦᱟᱸᱜ, ᱵᱮᱨᱮᱫ ᱵᱟᱲᱟᱜ ᱠᱟᱱᱟ ᱦᱟᱸᱜ ᱾ ᱟᱨ ᱛᱷᱚᱲᱟ ᱵᱤᱞᱟᱹᱢ ᱧᱚᱜ ᱛᱮ ᱡᱟᱹᱯᱤᱫ ᱦᱩᱭ ᱞᱮᱱᱟ ᱛᱮᱦᱮᱧ ᱫᱚ, ᱟᱫᱚ ᱚᱱᱟ ᱤᱭᱟᱹᱛᱮ ᱛᱷᱚᱲᱟ ᱟᱨᱦᱚᱸ ᱵᱤᱞᱟᱹᱢ ᱧᱚᱜ ᱛᱮ ᱵᱮᱨᱮᱫ ᱦᱩᱭᱱᱟ ᱾ ᱟᱨ ᱵᱟᱝᱠᱷᱟᱱ ᱵᱷᱳᱨ ᱨᱮ ᱵᱮᱨᱮᱫ ᱧᱚᱜ ᱜᱮ ᱵᱷᱟᱞᱤ ᱵᱩᱡᱷᱟᱹᱜᱼᱟ
ᱦᱚᱭ ᱮᱠᱟᱞᱜᱮ ᱟᱫᱚ ᱱᱟᱥᱮ ᱱᱟᱜ ᱡᱩᱫᱤ ᱞᱮᱴ ᱠᱟᱛᱮᱫ ᱮᱼᱼ ᱢᱟᱱᱮ ᱡᱩᱫᱤ ᱡᱟᱹᱯᱤᱫ ᱦᱩᱭᱩᱜ ᱠᱷᱟᱱ ᱫᱚ ᱢᱟᱱᱮ ᱡᱟᱹᱯᱤᱫ ᱛᱮ ᱵᱟᱝ ᱵᱷᱟᱜᱟᱜᱼᱟ ᱛᱚ ᱱᱟᱥᱮ ᱱᱟᱜ ᱵᱤᱞᱚᱢᱚᱜ ᱜᱮᱭᱟ ᱾
ᱦᱳᱭ ᱦᱳᱭ ᱟᱨᱦᱚᱸ ᱤᱭᱟᱹᱼᱼ ᱴᱟᱥᱠ ᱦᱚᱞᱟ ᱧᱟᱢ ᱟᱠᱟᱱ ᱛᱟᱦᱮᱱ ᱫᱚ ᱟᱫᱚ ᱩᱱᱮ ᱚᱱᱟ ᱤᱭᱟᱹ ᱛᱮᱜᱮ ᱛᱷᱚᱲᱟᱼᱼ ᱵᱤᱞᱟᱹᱢ ᱧᱚᱜ ᱤᱭᱟᱹ ᱫᱚ ᱵᱚᱞᱮ ᱡᱟᱹᱯᱤᱫ ᱫᱚ ᱟᱨᱼᱼ ᱵᱩᱡᱷᱟᱹᱜ ᱠᱟᱱ ᱛᱟᱦᱮᱱ ᱜᱮᱭᱟ ᱦᱟᱸᱜ ᱵᱤᱞᱚᱢ ᱡᱟᱹᱯᱤᱫ ᱦᱩᱭ ᱞᱮᱱᱠᱷᱟᱡ ᱵᱤᱞᱚᱢ ᱜᱮ ᱵᱮᱨᱮᱫ ᱦᱩᱭᱩᱜᱼᱟ, ᱟᱨᱼᱼ ᱚᱱᱮ ᱚᱱᱟ ᱜᱚᱨᱚᱢ ᱦᱚᱸ ᱟᱹᱰᱤ ᱡᱟᱹᱥᱛᱤ ᱜᱚᱨᱚᱢ ᱠᱟᱱ ᱛᱟᱦᱮᱱ ᱛᱮ ᱢᱮᱫ ᱦᱚᱸ ᱵᱟᱭ ᱡᱟᱹᱯᱤᱫᱚᱜ ᱠᱟᱱᱟ ᱟᱫᱚᱼᱼ ᱵᱮᱨᱮᱫ ᱠᱟᱛᱮᱫ ᱦᱚᱸ ᱟᱫᱚ ᱥᱮᱛᱟᱜᱼᱼ ᱵᱮᱲᱟ ᱱᱚᱜᱼᱚᱭ ᱱᱚᱝᱠᱟ ᱮᱠᱫᱚᱢ ᱤᱭᱟᱹᱜᱮ ᱟᱥᱠᱮᱛ ᱜᱮ ᱵᱩᱡᱷᱟᱹᱜᱼᱟ ᱾
ᱦᱳᱭ ᱮᱠᱟᱞ ᱜᱮ ᱾ ᱮᱱᱠᱷᱟᱱ ᱟᱯᱮ ᱚᱱᱛᱮ ᱫᱚ ᱫᱟᱜ ᱡᱟᱹᱲᱤ ᱠᱚ ᱪᱮᱫ ᱞᱮᱠᱟ?
ᱫᱟᱜ ᱡᱟᱹᱲᱤ ᱠᱚᱫᱚ ᱵᱟᱝᱜᱮ ᱱᱚᱜᱼᱚᱭ ᱮᱱᱛᱮᱫᱼᱼ ᱱᱤᱛᱚᱜ ᱢᱟ ᱫᱟᱜ ᱨᱮᱱᱟᱜ ᱫᱤᱱ ᱠᱟᱱᱜᱮ ᱟᱨ ᱵᱟᱭ ᱫᱟᱜ ᱟᱵᱚᱱ ᱠᱟᱱᱟ, ᱟᱨᱼᱼ ᱨᱤᱢᱤᱞ ᱠᱚᱫᱚᱭ ᱥᱟᱰᱮ ᱵᱟᱲᱟ ᱞᱮᱫ ᱜᱮᱭᱟ ᱦᱚᱞᱟ ᱦᱚᱸᱼᱼ ᱟᱫᱚ ᱩᱠᱩᱨ ᱮᱱᱛᱮᱫ ᱚᱠᱟ ᱥᱮᱱ ᱪᱚᱭ ᱫᱟᱜ ᱠᱮᱫᱟ ᱟᱞᱮ ᱥᱮᱱ ᱫᱚ ᱵᱟᱭ ᱛᱤᱭᱳᱜ ᱞᱮᱫ ᱞᱮᱭᱟ ᱾ ᱚᱛ ᱦᱟᱥᱟ ᱠᱚᱦᱚᱸ ᱠᱮᱴᱮᱡ ᱵᱟᱲᱟ ᱟᱠᱟᱱᱟ ᱱᱟᱥᱮ ᱱᱟᱜ ᱥᱤᱛᱩᱝ ᱛᱮᱜᱮ ᱮᱠᱫᱚᱢ ᱜᱚᱨᱚᱢ ᱞᱚᱞᱚ ᱵᱩᱡᱷᱟᱹᱜ ᱠᱟᱱᱟ ᱾ ᱱᱚᱜᱼᱚᱭ ᱱᱟᱜ ᱵᱮᱲᱟᱭ ᱨᱟᱠᱟᱵ ᱮᱱᱟ ᱟᱫᱚ ᱱᱤᱛ ᱠᱷᱚᱡ ᱫᱚ ᱦᱟᱸᱜ ᱩᱰᱩᱠ ᱟᱹᱰᱤ ᱢᱩᱥᱠᱤᱞ ᱾ ᱠᱟᱹᱢᱤ ᱮᱠᱫᱚᱢ ᱡᱟᱦᱟ ᱱᱟᱜ ᱦᱚᱸ ᱵᱟᱵᱚᱱ ᱩᱰᱩᱠ ᱞᱮᱱᱠᱷᱟᱱ ᱪᱮᱠᱟ ᱠᱟᱛᱮ ᱮᱢ ᱠᱟᱹᱢᱤᱭᱟ ᱾ ᱟᱨ ᱤᱱᱟᱹᱜ ᱡᱳᱨᱮ ᱥᱤᱛᱩᱝ ᱟᱵᱚᱱ ᱠᱟᱱᱟ ᱟᱹᱰᱤ ᱠᱚᱥᱴᱚ ᱾
ᱦᱚᱸ ᱮᱠᱟᱞ ᱜᱮ ᱟᱞᱮᱮᱥᱮᱫ ᱦᱚᱸ ᱱᱚᱝᱠᱟ ᱜᱮ ᱦᱚᱞᱟ ᱠᱟᱹᱴᱤᱡ ᱟᱹᱭᱩᱵ ᱵᱮᱲᱟ ᱨᱤᱢᱤᱞ ᱫᱚᱭ ᱨᱤᱢᱤᱞ ᱵᱟᱲᱟ ᱠᱮᱫ ᱜᱮᱭᱟ ᱢᱚᱱᱮ ᱦᱩᱭᱩᱜ ᱼᱼ ᱠᱟᱱ ᱛᱟᱦᱮᱱᱟ ᱡᱟᱹᱱᱤᱡ ᱛᱷᱚᱲᱟ ᱜᱟᱱ ᱫᱚ ᱦᱟᱜ ᱫᱟᱜ ᱦᱤᱡᱩᱜᱼᱟ ᱾
ᱟ ᱢᱮᱱᱠᱷᱟᱱ ᱫᱟᱜ ᱠᱚᱢᱟ ᱚᱝᱠᱟ ᱪᱮᱜ ᱜᱮ ᱵᱟᱝ ᱦᱮᱡ ᱞᱮᱱᱟ ᱠᱟᱹᱴᱤᱡ ᱦᱚᱭ ᱱᱟᱥᱤᱱᱟᱜ ᱦᱚᱭ ᱱᱟᱥᱮᱱᱟᱜ ᱢᱟᱱᱮ ᱩᱱᱟᱹᱜ ᱡᱟᱹᱥᱛᱤ ᱦᱚᱸ ᱵᱟᱭ ᱦᱚᱭᱠᱟᱜ-ᱟ ᱟᱨ ᱱᱚᱝᱠᱟ
ᱦᱚᱭ ᱦᱚᱭ ᱛᱮᱜᱮ ᱢᱟᱱᱮ ᱦᱚᱭ ᱚᱴᱟᱝᱜᱚᱜ ᱠᱟᱜ ᱟᱭ ᱨᱤᱢᱤᱞ ᱦᱚᱸ ᱟᱨ ᱫᱟᱜ ᱦᱚᱸ ᱵᱟᱝ ᱡᱟᱹᱲᱤ ᱞᱮ-ᱟ ᱛᱚ ᱱᱚᱜᱚ ᱱᱚᱠᱟᱜᱮ ᱜᱮ ᱟᱨ ᱚᱱᱟ ᱦᱚᱛᱮᱡ ᱛᱮ ᱜᱮᱥ ᱠᱚᱦᱚᱸ ᱟᱹᱰᱤ ᱢᱟᱱᱮ ᱡᱚ
ᱦᱳᱭ ᱚᱱᱟᱜᱮᱛᱚ ᱵᱟᱝ ᱵᱩᱡᱷᱟᱜ ᱠᱟᱱᱟ ᱠᱤ ᱵᱚᱞᱮ ᱨᱤᱢᱤᱞ ᱥᱩᱨ ᱠᱟᱛᱮᱜ ᱵᱚᱞᱮ ᱫᱟᱜ ᱪᱮᱫᱟᱜ ᱵᱟᱭ ᱡᱟᱹᱲᱤᱭ ᱵᱚᱱ ᱠᱟᱱᱟ ᱦᱮᱸᱥᱮ ᱟᱞᱮᱥᱱ ᱦᱚᱸ ᱚᱝᱠᱟ ᱜᱮ ᱦᱚᱞᱟ ᱠᱷᱟᱣ ᱱᱟ ᱵᱚᱞᱮ ᱦᱟᱸᱜ ᱮᱫᱚᱢ ᱟᱭᱢᱟ ᱜᱟᱱ ᱜᱮ ᱫᱟᱜᱟ ᱮᱠᱫᱚᱢ ᱢᱤᱫ ᱜᱷᱟᱹᱲᱤ ᱛᱮ ᱮᱠᱫᱚᱢᱮ ᱧᱩᱛ ᱵᱟᱲᱟ ᱜᱚᱞ ᱠᱮᱜ-ᱟ ᱦᱚᱜ ᱛᱷᱚᱲᱟ ᱜᱟᱱᱮ ᱦᱚᱭ ᱧᱚᱜ ᱠᱮᱜ-ᱟ ᱦᱩᱰᱩᱨ ᱠᱚᱫᱚ ᱵᱟᱝ ᱜᱮ, ᱟᱫᱚ ᱮᱫ ᱚᱱᱠᱟ ᱠᱟᱛᱮᱜ ᱜᱮ ᱵᱚᱞᱮ ᱥᱟᱦᱟᱱ ᱠᱚ ᱩᱢᱩᱞ ᱦᱩᱭᱩᱜ ᱠᱟᱱᱟ ᱵᱚᱞᱮ ᱥᱟᱱᱟᱢᱟᱜ ᱡᱤᱱᱤᱥ ᱠᱚ ᱩᱢᱩᱞ ᱦᱩᱭᱩᱜ ᱠᱟᱱᱟ ᱵᱚᱞᱮ ᱵᱟᱝᱢᱟ ᱦᱟᱸᱜ ᱟᱹᱰᱤ ᱟᱸᱴᱮ ᱫᱟᱜᱟ ᱟᱨ ᱪᱮᱫ ᱦᱚᱸ ᱵᱟᱭ ᱫᱟᱜ ᱞᱮᱫ-ᱟ ᱟᱨᱦᱚᱸ ᱤᱱᱠᱟ ᱤᱱᱠᱟ ᱛᱤᱜᱤ ᱵᱮᱨ ᱦᱟᱹᱥᱩᱨᱚᱜ ᱞᱟᱦᱟ ᱫᱚ ᱟᱨᱦᱚᱸ ᱯᱩᱨᱟᱹ ᱜᱟᱱᱮ ᱥᱤᱛᱩᱝ ᱠᱮᱜ-ᱟ᱾ ᱟᱨᱦᱚᱸ ᱛᱤᱦᱤᱧ ᱫᱚ ᱟ ᱛᱤᱱᱟᱹᱜ ᱪᱚᱭ ᱥᱤᱛᱩᱝ ᱟᱵᱚᱱᱟ ᱟᱨ ᱵᱟᱝᱠᱷᱟᱱ ᱦᱳᱞᱟ ᱫᱚ ᱮᱱᱛᱮᱜ ᱯᱳᱭᱞᱚ ᱟᱥᱟᱲ ᱦᱩᱭ ᱱᱟ ᱱᱤᱛᱚᱜ ᱫᱚ ᱛᱮᱦᱤᱧ ᱵᱟᱨ ᱫᱤᱱ ᱟᱥᱟᱲ ᱟᱫᱚ ᱱᱤᱛ ᱛᱮᱫᱚ ᱵᱚᱞᱮ ᱟᱭᱢᱟ ᱜᱟᱱ ᱜᱮ ᱵᱚᱞᱮ ᱠᱷᱮᱛ ᱠᱚᱫᱚ ᱞᱚᱦᱚᱫ ᱵᱟᱲᱟ ᱠᱟᱜ ᱜᱮᱭᱟ ᱦᱟᱝ᱾
ᱦᱩᱸ ᱮᱠᱟᱞ ᱜᱮ᱾ ᱟᱥᱟᱲ ᱵᱚᱸᱜᱟ ᱦᱚᱸ ᱢᱟᱱᱮ ᱯᱟᱲᱟᱣ ᱠᱟᱱᱟ ᱞᱮᱠᱟ ᱫᱚ ᱵᱟᱝ ᱵᱩᱡᱷᱟᱹᱜ ᱠᱟᱱᱟ ᱢᱟᱱᱮ ᱡᱟᱦᱟᱸ ᱞᱮᱠᱟ ᱱᱤᱛᱚᱜ ᱫᱟᱜ ᱡᱟᱹᱲᱤ ᱟᱵᱚ ᱵᱟᱭ ᱫᱟᱜ ᱡᱟᱹᱲᱤᱭ ᱵᱚᱱ ᱠᱟᱱᱟ ᱛᱚ ᱚᱱᱟ ᱞᱮᱠᱟᱛᱮ ᱟᱥᱟᱲ ᱵᱚᱸᱜᱟ ᱯᱟᱲᱟᱣ ᱠᱟᱱ ᱞᱮᱠᱟ ᱦᱚᱸ ᱵᱟᱝ ᱵᱩᱡᱷᱟᱹᱜ ᱠᱟᱱᱟ ᱟᱨ ᱵᱟᱝᱠᱷᱟᱱ ᱫᱚ ᱫᱤᱱ ᱠᱟᱞᱚᱢ ᱫᱚ ᱦᱟᱸᱜ ᱱᱚᱝᱠᱟ ᱟᱥᱟᱲ ᱵᱚᱸᱜᱟ ᱠᱷᱚᱡ ᱤᱧ ᱫᱤᱥᱟᱹᱭᱟ ᱮ ᱮᱦᱚᱵ ᱢᱤᱜ ᱵᱟᱨ ᱦᱚᱲ ᱫᱚᱠᱚ ᱮ ᱢᱟᱱᱮ ᱨᱚᱦᱚᱭ ᱠᱚᱦᱚᱸ ᱠᱚ ᱮᱦᱚᱵ ᱮᱜ ᱛᱮᱦᱮᱱᱟ᱾
ᱦᱳᱭ ᱦᱮᱸᱜᱮ ᱟᱨ ᱨᱚᱦᱚᱭ ᱮᱦᱚᱵ ᱢᱟ ᱦᱮᱸᱜᱮ ᱟᱨ ᱵᱚᱞᱮ ᱱᱤᱛ ᱛᱮ ᱡᱟᱦᱟᱸᱭ ᱵᱟᱵᱚᱱ ᱮᱦᱚᱵᱚᱜ ᱠᱟᱱ ᱛᱟᱦᱮᱸᱱ ᱨᱮᱦᱚᱸ ᱵᱚᱞᱮ ᱜᱟᱹᱪᱷᱤ ᱠᱚ ᱵᱚᱞᱮ ᱴᱷᱤᱠ ᱜᱮ ᱦᱟᱨᱟᱜ ᱠᱟᱱ ᱛᱟᱵᱚᱱ ᱛᱷᱮᱱᱟ ᱵᱟᱝ ᱥᱮ ᱵᱚᱞᱮ ᱢᱤᱫ ᱵᱮᱛᱟ ᱠᱟᱛᱮᱜ ᱫᱚᱭ ᱛᱤᱭᱟᱹᱜ ᱮᱜ ᱠᱟᱱ ᱛᱷᱮᱱᱟ ᱟᱨ ᱱᱚᱜ-ᱚᱭ ᱟᱢᱵᱽᱲᱟ ᱵᱟᱹᱛᱤ ᱵᱚᱱ ᱯᱟᱨᱚᱢ ᱠᱮᱜ ᱜᱮ ᱟᱨ ᱵᱚᱞᱮ ᱫᱷᱩᱨᱟᱣᱮᱱ ᱜᱮ ᱠᱟᱹᱢᱤ ᱦᱟᱝ ᱵᱚᱞᱮ ᱵᱚᱱ ᱨᱚᱦᱚᱭ ᱞᱟᱦᱟᱜ ᱠᱟᱱ ᱛᱮᱦᱮᱱᱟ ᱟᱨ ᱥᱮᱫᱟᱭ ᱦᱚᱲ ᱢᱟ ᱪᱤᱜ ᱤᱧ ᱞᱟᱹᱭᱟ ᱥᱮᱫᱟᱭ ᱦᱚᱲ ᱢᱟ ᱱᱤᱛ ᱛᱮᱢᱟ ᱵᱚᱞᱮ ᱟᱭᱢᱟ ᱠᱷᱮᱛ ᱠᱩᱠᱩ ᱥᱤ ᱵᱟᱛᱨᱟᱣ ᱠᱟᱜ ᱠᱮᱭᱟ ᱵᱟᱲᱜᱮ ᱠᱚᱦᱚᱸ ᱟᱨ ᱟᱵᱚ ᱢᱟ ᱱᱤᱛᱚᱜ ᱱᱚᱜ-ᱚᱭ ᱟᱞᱮ ᱥᱮᱜ ᱫᱚ ᱡᱚᱱᱰᱨᱟ ᱠᱚᱦᱚᱸ ᱮᱨ ᱵᱟᱝ ᱦᱩᱭ ᱠᱟᱱᱟ ᱡᱚᱱᱰᱨᱟ ᱠᱚᱦᱚᱸ ᱞᱮ ᱪᱟᱥᱚᱜ ᱜᱮᱭᱟ, ᱟᱫᱚ ᱡᱚᱱᱰᱨᱟ ᱠᱚ ᱟᱨ ᱡᱩᱫᱤ ᱪᱟᱥᱵᱟᱥ ᱠᱚ ᱢᱤᱜ ᱛᱟᱭᱚᱢ ᱢᱤᱫ ᱫᱚᱢ ᱛᱮ ᱦᱩᱭᱩᱜ-ᱟ ᱛᱚᱵᱮ ᱱᱟᱦᱟᱜ ᱵᱚᱞᱮ ᱦᱟᱱ ᱛᱮ ᱱᱟᱛᱮ ᱠᱟᱹᱢᱤᱨᱮ ᱟᱹᱰᱤ ᱠᱚᱥᱴᱚ ᱜᱮ ᱵᱩᱡᱷᱟᱹᱜ-ᱟ, ᱚᱱᱮ ᱵᱟᱠᱚ ᱢᱮᱱ ᱞᱮᱠᱟ ᱠᱤ ᱦᱟᱱᱟᱴᱟᱜ ᱦᱟᱱᱛᱮᱢ ᱪᱟᱞᱟᱜ ᱠᱷᱟᱡ ᱱᱚᱛᱮ ᱵᱟᱝ ᱦᱩᱭᱩᱜ-ᱟ ᱱᱚᱛᱮᱢ ᱠᱟᱹᱢᱤ ᱠᱷᱟᱡ ᱦᱟᱱᱛᱮ ᱵᱟᱝ ᱦᱩᱭᱩᱜ-ᱟ᱾ ᱟᱨ ᱵᱟᱝᱠᱷᱟᱱ ᱪᱟᱥ ᱨᱮᱱᱟᱜ ᱫᱚ ᱠᱟᱱᱟ ᱡᱚᱱᱰᱨᱟ ᱠᱩᱫᱚ ᱮᱱᱛᱮᱜ ᱯᱩ ᱞᱟᱦᱟᱜ ᱠᱟᱱ ᱛᱮᱦᱮᱱᱟ ᱵᱟᱝ ᱜᱮ
ᱮᱠᱟᱞ ᱟᱫᱚ ᱚᱱᱟᱜᱮ ᱦᱟᱸᱜ ᱱᱮᱥ ᱫᱚ ᱪᱮᱜ ᱮ ᱪᱤ ᱠᱟᱭᱮᱜ ᱵᱚᱱᱟ ᱵᱟᱝ ᱵᱩᱡᱷᱟᱹᱜ ᱠᱟᱱᱟ ᱥᱟᱶᱟᱭ ᱟᱵᱚᱱᱟᱭ ᱥᱮ ᱦᱟᱸᱜ ᱮ ᱟᱠᱟᱞᱟᱵᱩᱱᱟ ᱢᱟᱱᱮ ᱟᱹᱰᱤ ᱪᱤᱱᱛᱟᱹ ᱨᱮᱭᱟᱜ ᱦᱚᱸ ᱵᱩᱡᱷᱟᱹᱜ ᱠᱟᱱ ᱜᱮᱭᱟ ᱪᱮᱫᱟᱜ ᱥᱮ ᱱᱤᱛᱦᱚᱸ ᱚᱝᱠᱟ ᱫᱟᱜ ᱡᱟᱹᱲᱤ ᱦᱚᱸ ᱵᱟᱭ ᱮᱦᱚᱵ ᱫᱟ ᱟᱨ ᱟᱯᱷᱚᱨ ᱠᱚᱦᱚᱸ ᱚᱝᱠᱟ ᱵᱟᱭ ᱞᱟᱹᱴᱩ ᱪᱩᱣᱟᱜ ᱠᱟᱱᱟ ᱟᱞᱮ ᱥᱮᱱᱟᱜ ᱢᱟ ᱟ ᱡᱟᱦᱟᱸ ᱨᱩᱱᱦᱤ ᱠᱚᱨᱮ ᱠᱚ ᱟᱯᱷᱚᱨ ᱠᱟᱫᱟ ᱩᱱᱠᱩ ᱠᱚᱣᱟᱜ ᱫᱚ ᱢᱟᱱᱮ ᱟᱨᱟᱜᱚᱜ ᱠᱟᱱ ᱛᱟᱠᱚᱣᱟ ᱥᱮ ᱥᱟᱥᱟᱝ ᱥᱟᱥᱟᱝ ᱚᱜ ᱠᱟᱱ ᱛᱟᱠᱚᱣᱟ ᱢᱟᱱᱮ ᱨᱟᱸᱡᱟᱜ ᱠᱟᱱᱟ ᱥᱤᱛᱩᱝ ᱛᱮ ᱚᱱᱠᱟ ᱥᱤ ᱛᱚ ᱥᱤᱛᱩᱝ ᱮ ᱡᱚᱢ ᱫᱟ ᱟᱨ ᱫᱟᱜ ᱦᱚᱸ ᱵᱟᱭ ᱫᱟᱜ ᱮᱫᱟ ᱛᱚ ᱚᱴᱳᱢᱮᱴᱤᱠ ᱚᱱᱟ ᱠᱚᱫᱚ ᱥᱤᱛᱩᱝ ᱛᱮ ᱤᱭᱟᱹᱜ ᱠᱟᱱ ᱜᱮᱭᱟ ᱵᱟᱝ ᱞᱟᱹᱴᱩᱜ ᱠᱟᱱᱟ ᱟᱨ ᱴᱷᱤᱠ ᱴᱷᱟᱠ ᱚᱢᱚᱱ ᱦᱚᱸ ᱵᱟᱝ ᱚᱢᱚᱱᱚᱜ ᱠᱟᱱᱟ ᱱᱚᱛᱮ ᱫᱚ ᱢᱟᱱᱮ ᱟᱹᱰᱤ ᱥᱤᱛᱩᱝ ᱜᱮ
ᱦᱩᱸ ᱵᱚᱞᱮ ᱮᱸ ᱪᱮᱫ ᱤᱧ ᱞᱟᱹᱭᱟ ᱵᱚᱞᱮ ᱤᱭᱟᱹ ᱫᱚ ᱱᱚᱣᱟ ᱱᱚᱣᱟ ᱥᱮᱨᱢᱟ ᱥᱮ ᱵᱚᱞᱮ ᱱᱚ ᱚᱭ ᱦᱩᱭᱱᱟ ᱚᱝᱠᱟ ᱵᱟᱨ ᱯᱮ ᱵᱚᱪᱷᱚᱨ ᱜᱟᱱᱮ ᱚᱝᱠᱟ ᱠᱮᱫ ᱵᱚᱱᱟ ᱢᱤᱫ ᱵᱚᱪᱷᱚᱨ ᱟᱞᱮᱥᱮᱫ ᱦᱚᱸ ᱚᱱᱠᱟ ᱫᱚᱢᱮ ᱟᱠᱟᱞ ᱠᱮᱜᱼᱟ ᱟᱨ ᱟᱭᱢᱟ ᱦᱩᱲᱩ ᱠᱚ ᱨᱳᱜ ᱞᱟᱜᱟᱣᱮᱱ ᱛᱟᱞᱮᱭᱟ ᱜᱚᱡ ᱮᱱᱟ ᱟᱨᱦᱚᱸ ᱯᱮᱴᱮᱡ ᱱᱟ ᱡᱟᱦᱟᱸᱭ ᱢᱤᱴᱮᱡ ᱠᱷᱮᱛ ᱠᱷᱚᱡ ᱡᱩᱫᱤ ᱮᱦᱚᱵ ᱮᱱᱟ ᱛᱚ ᱟᱥᱮᱯᱟᱥᱮ ᱠᱷᱮᱛ ᱦᱚᱸ ᱪᱟᱞᱟᱣᱱᱟ ᱟᱨ ᱫᱟᱜ ᱠᱚᱛᱮ ᱦᱚᱸ ᱟᱭᱢᱟᱭ ᱴᱟᱱ ᱠᱮᱫ ᱛᱮᱜᱮ ᱨᱳᱜᱽ ᱠᱚᱫᱚ ᱦᱟᱸᱜ ᱱᱟᱦᱟᱜ ᱧᱟᱢ ᱠᱮᱫ ᱠᱚᱣᱟ ᱟᱨ ᱵᱟᱝ ᱠᱷᱟᱱ ᱵᱚᱞᱮ ᱥᱚᱢᱚᱭ ᱨᱮ ᱫᱟᱜ ᱮ ᱡᱟᱹᱲᱤ ᱠᱮ ᱠᱷᱟᱡ ᱫᱚ ᱮᱱᱛᱮᱫ ᱦᱟᱹᱨᱭᱟᱹᱲ ᱦᱚᱸ ᱦᱟᱹᱨᱭᱟᱹᱲ ᱠᱚᱜᱼᱟ ᱟᱨ ᱵᱚᱞᱮ ᱵᱟᱝ ᱯᱮᱴᱮᱡ ᱠᱚᱜᱼᱟ ᱦᱩᱲᱩ ᱟᱫᱚ ᱱᱤᱭᱟᱹ ᱵᱚᱪᱷᱚᱨ ᱦᱚᱸ ᱡᱫᱤ ᱚᱱᱠᱟᱭ ᱠᱷᱟᱡ ᱫᱚ ᱮᱱᱛᱮᱫ ᱫᱟᱭᱟ ᱜᱮ ᱵᱩᱡᱩᱜᱼᱟ ᱥᱚᱢᱚᱭ ᱨᱮ ᱡᱩᱫᱤ ᱪᱟᱥ ᱵᱟᱵᱚᱱ ᱪᱟᱥ ᱫᱟᱲᱮᱜ ᱠᱷᱟᱱ ᱦᱚᱲᱢᱚ ᱦᱚᱛᱚ ᱚᱱᱠᱟ ᱢᱚᱱᱮ ᱵᱟᱝ ᱞᱟᱜᱟᱜ ᱛᱮ ᱚᱝᱠᱟ ᱨᱟᱣᱟᱞ ᱵᱟᱝ ᱞᱟᱲᱟᱜ ᱟᱵᱚᱱ ᱦᱮᱸ ᱥᱮ
ᱮᱠᱟᱞ
ᱟᱨ ᱩᱱᱟᱹᱜ ᱫᱤᱱ ᱠᱷᱚᱱ ᱫᱟᱜ ᱵᱟᱭ ᱡᱟᱹᱲᱤ ᱟᱠᱟᱫ ᱠᱷᱟᱱ ᱱᱤᱛᱚᱜ ᱫᱚ ᱦᱚᱲᱢᱚ ᱦᱚᱸ ᱛᱷᱚᱲᱟ ᱞᱟᱸᱜᱟ ᱛᱷᱟᱠᱟᱣ ᱢᱟᱪᱷᱟ ᱜᱮ ᱵᱩᱡᱩᱜᱼᱟ
ᱮᱠᱟᱞᱜᱮ ᱥᱟᱹᱨᱤ ᱠᱟᱛᱷᱟ ᱜᱮᱢ ᱞᱟᱹᱭ ᱠᱟᱜᱼᱟ ᱟᱞᱮ ᱦᱚᱸ ᱱᱚᱛᱮ ᱫᱚ ᱢᱟᱱᱮ ᱪᱟᱥ ᱠᱚᱫᱚ ᱚᱱᱠᱟ ᱫᱟᱜ ᱨᱮᱱᱟᱜ ᱵᱮᱵᱚᱥᱛᱷᱟ ᱫᱚ ᱵᱟᱹᱱᱩᱜᱼᱟ ᱜᱟᱹᱰᱭᱟᱹ ᱠᱚᱦᱚᱸ ᱚᱱᱠᱟ ᱢᱟᱨᱟᱝ ᱢᱟᱨᱟᱝ ᱫᱚ ᱵᱟᱹᱱᱩᱜᱼᱟ ᱟᱨ ᱢᱤᱫ ᱵᱟᱨᱭᱟ ᱢᱮᱱᱟᱜ ᱨᱮᱦᱚᱸ ᱚᱱᱟ ᱨᱮᱫᱚ ᱱᱚᱝᱠᱟ ᱫᱟᱜ ᱵᱟᱝ ᱛᱟᱦᱮᱱᱟ ᱡᱮ ᱪᱟᱥ ᱢᱟᱱᱮ ᱫᱟᱜ ᱤᱭᱟᱹ ᱠᱟᱛᱮᱜ ᱥᱮ ᱟᱨ ᱱᱚᱝᱠᱟ ᱯᱟᱢ ᱠᱟ ᱛᱮ ᱤᱧ ᱨᱚᱦᱚᱭᱟ ᱚᱱᱠᱟ ᱫᱚ ᱵᱟᱝ ᱜᱟᱱᱚᱜᱼᱟ ᱡᱟᱦᱟᱸ ᱨᱚᱦᱚᱭᱟᱞᱮ, ᱟᱞᱮ ᱱᱚᱛᱮ ᱠᱚᱫᱚ ᱡᱚᱛᱚ ᱥᱮᱨᱢᱟ ᱡᱟᱜ ᱡᱟᱹᱲᱤ ᱵᱷᱚᱨᱥᱟ ᱜᱮ ᱥᱮᱢᱟ ᱠᱷᱚᱱᱮ ᱫᱟᱜ ᱡᱟᱹᱲᱤ ᱠᱷᱟᱱ ᱫᱚ ᱴᱷᱤᱠ ᱴᱷᱟᱠ ᱪᱟᱥ ᱦᱩᱭᱩᱜᱼᱟ ᱟᱨ ᱡᱩᱫᱤ ᱚᱱᱠᱟ ᱥᱮᱨᱢᱟ ᱡᱟᱹᱲᱤ ᱴᱷᱤᱠ ᱴᱷᱟᱠ ᱵᱟᱝ ᱦᱩᱭᱩᱜᱼᱟ ᱮᱱᱠᱷᱟᱱ ᱫᱚ ᱪᱟᱥ ᱠᱚᱫᱚ ᱴᱷᱤᱠ ᱴᱷᱟᱠ ᱵᱟᱝ ᱦᱩᱭᱩᱜᱼᱟ ᱢᱟᱱᱮ ᱟᱞᱮᱫᱚ ᱥᱮᱨᱢᱟ ᱡᱟᱹᱲᱤ ᱫᱟᱜ ᱵᱷᱚᱨᱥᱟ ᱨᱮᱜᱮ, ᱱᱚᱣᱟ ᱠᱚᱨᱮ ᱫᱚ ᱟᱯᱮ ᱛᱮᱫᱚ ᱱᱚᱝᱠᱟ ᱵᱮᱵᱚᱥᱛᱟ ᱡᱟᱦᱟᱱᱟᱜ ᱫᱟᱜ
ᱦᱮᱸ ᱵᱟᱝ ᱵᱟᱝ ᱚᱱᱮ ᱟᱢᱮᱢ ᱞᱟᱹᱭ ᱠᱮᱫ ᱞᱮᱠᱟ ᱚᱱᱠᱟ ᱱᱚᱛᱮ ᱢᱟ ᱵᱚᱨᱪᱚᱝ ᱟᱨᱚ ᱠᱚᱥᱴᱚ ᱧᱚᱜ ᱜᱮ ᱧᱩ ᱡᱚᱢ ᱞᱟᱹᱜᱤᱫ ᱦᱚᱸ ᱟᱞᱮᱚ ᱟᱹᱰᱤ ᱠᱚᱥᱴᱚ ᱟᱨ ᱵᱚᱞᱮ ᱪᱮᱫ ᱤᱧ ᱞᱟᱹᱭᱟ ᱱᱚᱜᱼᱚᱭ ᱱᱤᱛᱚᱜ ᱥᱚᱨᱠᱟᱨᱮ ᱮᱢᱚᱜ ᱠᱟᱱᱟ ᱱᱚᱣᱟ ᱥᱳᱞᱟᱨ ᱠᱚ ᱵᱚᱞᱮ ᱱᱚᱜᱚᱭ ᱥᱩᱨ ᱫᱤᱱ ᱜᱮᱠᱚ ᱵᱟᱹᱭᱥᱟᱹᱣ ᱟᱠᱟᱫ ᱞᱮᱭᱟ ᱚᱱᱟ ᱦᱚᱸ ᱚᱠᱟ ᱟᱜ ᱠᱚ ᱮᱢᱚᱜᱼᱟ ᱱᱚᱝᱠᱟ ᱱᱚᱴᱟ ᱠᱷᱚᱱ ᱠᱚ ᱮᱢᱚᱜᱼᱟ ᱮᱠᱴᱟ ᱦᱟᱹᱵᱤᱡ ᱟᱨ ᱵᱟᱠᱷᱟᱱ ᱞᱟᱦᱟ ᱫᱚᱠᱚ ᱮᱢᱚᱜ ᱠᱟᱱ ᱛᱟᱦᱮᱱᱟ ᱱᱚᱴᱟ ᱜᱟᱱ ᱠᱷᱚᱡ ᱛᱤᱱᱴᱟ ᱦᱟᱹᱵᱤᱡ ᱟᱫᱚ ᱥᱚᱨᱠᱟᱨ ᱫᱟᱜ ᱞᱟᱹᱜᱤᱫ ᱦᱚᱸ ᱚᱱᱠᱟ ᱵᱚᱱ ᱛᱟᱦᱮᱱᱟ ᱱᱚᱣᱟ ᱠᱚᱫᱚ ᱴᱷᱤᱠ ᱡᱤᱱᱤᱥ ᱫᱚ ᱵᱟᱝ ᱦᱩᱭᱩᱜ ᱠᱟᱱᱟ ᱠᱟᱱᱟ ᱦᱮᱸᱥᱮ ᱡᱟᱦᱟᱸᱭ ᱠᱚᱣᱟᱜ ᱨᱮ ᱫᱟᱜ ᱫᱚᱨᱠᱟᱨ ᱢᱮᱱᱟᱜᱼᱟ ᱢᱟᱱᱞᱤᱭᱟ ᱩᱱ ᱥᱚᱢᱚᱭ ᱵᱟᱭ ᱥᱚᱢᱚᱭ ᱫᱟᱲᱮᱭᱟᱫᱟ ᱠᱟᱹᱢᱤ ᱠᱟᱹᱢᱤᱛᱮ ᱦᱟᱱᱟ ᱱᱟᱣᱟ ᱛᱤᱠᱤᱱ ᱵᱮᱲᱟ ᱫᱚᱵᱚᱱ ᱡᱷᱤᱨᱟᱹᱜ ᱠᱟᱱ ᱜᱮᱭᱟ ᱛᱚᱵᱮ ᱛᱟᱭᱚᱢ ᱛᱮ ᱡᱩᱫᱤ ᱩᱱᱤ ᱫᱟᱜ ᱵᱟᱭ ᱧᱟᱢᱟ ᱵᱟᱭ ᱟᱛᱟᱝ ᱫᱚᱦᱚ ᱠᱟᱜᱼᱟ ᱛᱚᱵᱮ ᱠᱷᱟᱱ ᱩᱱᱤ ᱟᱨᱦᱚᱸ ᱥᱟᱝᱤᱧ ᱠᱷᱚᱡ ᱫᱟᱜ ᱟᱹᱜᱩᱭ ᱦᱩᱭᱩᱜ ᱛᱟᱭᱟ ᱟᱨ ᱟᱢ ᱪᱮᱫ ᱞᱮᱠᱟᱢ ᱞᱟᱹᱭ ᱠᱮᱫ ᱞᱮᱠᱟ ᱥᱮᱨᱢᱟ ᱡᱟᱹᱲᱤ ᱵᱷᱚᱨᱥᱟ ᱟᱞᱮ ᱦᱚᱸ ᱚᱱᱠᱟᱜᱮ ᱥᱮᱨᱢᱟ ᱡᱟᱹᱲᱤ ᱵᱷᱚᱨᱥᱟ ᱠᱟᱱ ᱜᱮᱭᱟᱞᱮ ᱯᱟᱢᱯ ᱠᱚᱛᱮ ᱟᱨ ᱯᱩᱠᱷᱨᱤ ᱠᱚᱛᱮᱱᱟᱜ ᱫᱟᱜ ᱫᱚ ᱪᱟᱥ ᱫᱚ ᱵᱟᱭ ᱦᱩᱭᱩᱜᱼᱟ ᱦᱮᱸᱥᱮ ᱠᱷᱟᱹᱞᱤ ᱡᱟᱜᱮ ᱩᱛᱩ ᱛᱮᱭᱟᱜ ᱠᱚᱜᱮ ᱦᱩᱭᱩᱜ ᱛᱟᱦᱮᱱᱟ ᱦᱩᱲᱩ ᱪᱟᱥ ᱫᱚ ᱵᱟᱭ ᱦᱩᱭᱩᱜ-ᱟ᱾ ᱛᱤᱱᱟᱹᱜ ᱠᱷᱮᱛ ᱚᱱᱠᱟ ᱵᱟᱝ ᱛᱮᱵᱚᱱ ᱪᱟᱥ ᱫᱟᱲᱮᱭᱟᱜ-ᱟ? ᱚᱱᱟᱨᱮ ᱥᱩᱱᱩᱢ ᱦᱚᱸ ᱢᱮᱱᱟᱜ ᱛᱟᱵᱚᱱᱟ᱾ ᱟᱨ ᱫᱟᱜ ᱡᱟᱹᱲᱤ ᱫᱚ ᱢᱤᱫᱴᱮᱡ ᱠᱟᱱᱟ ᱵᱚᱞᱮ᱾ ᱥᱳᱢᱚᱭ ᱨᱮ ᱫᱟᱜ-ᱮ ᱡᱟᱹᱲᱤᱭᱟ ᱛᱚ, ᱚᱱᱟ ᱞᱮᱠᱟᱛᱮ ᱦᱩᱲᱩ ᱦᱚᱸ ᱦᱟᱨᱟᱜ ᱛᱟᱵᱚᱱᱟ ᱟᱨ ᱯᱟᱢᱯ ᱛᱮᱫᱚ ᱚᱲᱟᱜ ᱨᱮ ᱵᱟᱝ ᱛᱮᱦᱮᱱ ᱠᱷᱟᱱ ᱦᱚᱲ ᱴᱷᱮᱜ ᱱᱮᱦᱚᱨᱚᱜ ᱢᱮ᱾ ᱥᱚᱢᱚᱭᱚᱜ-ᱟᱭ ᱵᱟᱭ ᱥᱚᱢᱚᱭᱚᱜ-ᱟᱭ ᱟᱭᱢᱟ ᱠᱤᱪᱷᱩ ᱢᱮᱱᱟᱜ-ᱟ᱾ ᱫᱚᱨ ᱫᱟᱢ ᱠᱚ ᱵᱟᱵᱚᱱ ᱠᱩᱥᱤ ᱞᱮᱱᱠᱷᱟᱡ ᱟᱫᱚ ᱮᱱᱛᱮᱫ ᱵᱟᱵᱚᱱ ᱯᱟᱢ ᱛᱮᱦᱚᱸ ᱵᱟᱵᱚᱱ ᱤᱭᱟᱹ ᱦᱚᱪᱚ ᱫᱟᱲᱮᱭᱟᱜ-ᱟ ᱦᱮᱸ ᱥᱮ ᱵᱟᱝ? ᱥᱮ ᱨᱚᱠ ᱚᱱᱛᱚ ᱥᱟᱱᱟᱢ ᱥᱩᱢᱟᱹᱭ ᱫᱚ ᱠᱟᱹᱣᱰᱤ ᱠᱚᱦᱚᱸ ᱵᱟᱝ ᱛᱟᱦᱮᱱᱚᱜ-ᱟ ᱚᱲᱟᱜ ᱨᱮᱦᱚᱸ᱾ ᱟᱞᱮ ᱯᱟᱨᱚᱢᱮᱱ ᱵᱚᱪᱷᱚᱨ ᱚᱱᱠᱟ ᱜᱮᱞᱮ ᱢᱚᱛᱞᱚᱵ ᱠᱟᱹᱣᱰᱤ ᱛᱟᱦᱮᱸ ᱠᱟᱛᱮᱫ ᱮᱢ ᱪᱮᱠᱟᱭᱟ᱾ ᱦᱚᱲ ᱟᱢᱮ ᱦᱮᱸᱣᱟᱢᱟ ᱛᱚᱵᱮ ᱛᱚᱢ ᱤᱫᱤᱭᱮᱭᱟ᱾ ᱚᱲᱟᱜ ᱨᱮᱫᱚ ᱯᱟᱢ ᱫᱚ ᱵᱟᱹᱱᱩᱜ-ᱟ ᱟᱛᱳ ᱨᱮ ᱢᱮᱱᱟᱜᱼᱟ᱾ ᱟᱫᱚ ᱩᱱᱨᱮ ᱜᱚᱜᱚᱭ ᱢᱮᱛᱟᱫ ᱠᱚ ᱛᱟᱦᱮᱱ ᱜᱮᱭᱟ ᱟᱞᱮ ᱦᱚᱸ ᱚᱝᱠᱟ ᱵᱚᱞᱮ᱾ ᱴᱟᱱᱟᱣᱱᱟ ᱫᱟᱜ, ᱢᱮᱱ ᱠᱮᱫᱟᱭ ᱵᱚᱞᱮ ᱟᱞᱮ ᱦᱚᱸ ᱯᱟᱢ ᱫᱚᱨᱠᱟᱨ᱾ ᱯᱟᱢ ᱠᱚ ᱦᱮᱸ ᱠᱮᱫ ᱠᱷᱟᱡ ᱜᱟᱹᱰᱭᱟᱹ ᱨᱮ ᱫᱟᱜ ᱵᱟᱠᱚ ᱮᱢᱚᱜ ᱠᱟᱱᱟ᱾ ᱥᱟᱱᱟᱢ ᱦᱚᱲ ᱢᱤᱫ ᱥᱚᱢᱟᱱ ᱵᱟᱝ ᱞᱮᱠᱟ ᱠᱟᱵᱚᱱ ᱛᱮᱦᱮᱱᱚᱜ-ᱟ ᱦᱮᱸᱥᱮ, ᱫᱟᱜ ᱞᱟᱹᱜᱤᱫ ᱛᱮᱦᱚᱸ ᱵᱚᱱ ᱦᱤᱸᱥ ᱥᱮᱵᱟ ᱟᱭᱢᱟ ᱠᱤᱪᱷᱩ ᱚᱱᱠᱟ ᱢᱮᱱᱟᱜ-ᱟ ᱡᱮ ᱵᱚᱞᱮ ᱵᱟᱵᱚᱱ ᱦᱩᱫᱤᱥ ᱛᱟᱦᱮᱱᱟ᱾
ᱮᱠᱟᱞ ᱜᱮ ᱟᱞᱮ ᱱᱚᱣᱟ ᱠᱚᱨᱮ ᱦᱚᱸ ᱢᱟᱱᱮ ᱟᱞᱮ ᱫᱚ ᱯᱟᱭᱨᱟᱜ ᱞᱟᱹᱜᱤᱫ ᱫᱚ ᱚᱝᱠᱟ ᱵᱟᱸ ᱫᱚ ᱢᱮᱱᱟᱜ ᱠᱮᱫᱟ ᱟᱫᱚ ᱢᱮᱱᱟᱜ ᱜᱮᱭᱟ ᱢᱟᱱᱮ ᱵᱟᱸᱫ ᱠᱚᱨᱮ ᱜᱮᱞᱮ ᱯᱟᱭᱨᱟᱜ-ᱟ ᱠᱚᱲᱟ ᱦᱚᱯᱚᱱ ᱠᱚᱫᱚ ᱟᱨ ᱛᱤᱨᱞᱟᱹ ᱠᱚᱫᱚ ᱦᱟᱸᱜ ᱟᱞᱮ ᱦᱚᱸ ᱱᱚᱛᱮ ᱥᱚᱨᱠᱟᱨ ᱠᱷᱚ ᱠᱷᱚᱡ ᱢᱟᱱᱮ ᱥᱳᱞᱟᱨᱮ ᱮᱢ ᱟᱠᱟᱫ ᱞᱮᱭᱟ ᱡᱟᱦᱟᱸ ᱫᱚ ᱢᱟᱱᱮ ᱥᱤᱛᱩᱝ ᱠᱟᱜ ᱥᱮ ᱫᱟᱜ ᱡᱚᱨᱚᱜ-ᱟ ᱟᱫᱚ ᱴᱟᱝᱠᱤ ᱠᱤ ᱢᱮᱱᱟᱜ-ᱟ ᱞᱟᱹᱴᱩ ᱧᱚᱜ ᱜᱮᱭᱟ, ᱟᱫᱚ ᱛᱤᱨᱞᱟᱹ ᱠᱚᱫᱚ ᱚᱱᱟ ᱢᱟᱱᱮ ᱱᱚᱞᱠᱩᱯ ᱥᱮ ᱥᱮ ᱚᱱᱟ ᱥᱳᱞᱟᱨ ᱨᱮᱜᱮ ᱠᱚ ᱯᱟᱭᱨᱟ ᱵᱟᱲᱟᱜ ᱛᱟᱦᱮᱱᱟ ᱚᱠᱚᱭ ᱚᱠᱚᱠᱟ ᱢᱟᱱᱮ ᱥᱤᱛᱩᱝ ᱠᱟᱱᱛᱮ ᱱᱮᱛᱟᱨ ᱫᱚ ᱚᱠᱚᱭ ᱦᱚᱸ ᱵᱟᱝ ᱠᱚ ᱪᱟᱞᱟᱜ-ᱟ ᱡᱮ ᱜᱟᱹᱰᱭᱟᱹᱧ ᱪᱟᱞᱟᱜ-ᱟ ᱱᱚᱣᱟ ᱥᱤᱛᱩᱝ ᱠᱟᱱᱟ ᱟᱫᱚ ᱱᱚᱜ-ᱚ ᱱᱚᱝᱠᱟ ᱟᱨ ᱟᱞᱮ ᱠᱚᱲᱟ ᱦᱚᱯᱚᱱ ᱠᱚᱫᱚ ᱜᱟᱹᱰᱭᱟ ᱠᱚᱨᱮ ᱜᱮᱞᱮ ᱯᱟᱭᱨᱟᱜ-ᱟ᱾ ᱯᱟᱭᱨᱟᱜ ᱞᱟᱹᱜᱤᱫ ᱫᱚ ᱢᱤᱫᱴᱮᱱ ᱢᱮᱱᱟᱜ ᱛᱟᱞᱮᱭᱟ᱾ ᱟᱫᱚ ᱚᱱᱟᱦᱚᱸ ᱢᱟᱱᱮ ᱫᱚᱢᱮᱭ ᱥᱤᱛᱩᱝ ᱠᱷᱟᱱ ᱫᱚ ᱦᱟᱸᱜ ᱫᱚᱥᱴᱟ ᱯᱚᱨᱮ ᱫᱚ ᱦᱟᱸᱜ ᱞᱚᱞ ᱞᱚᱞᱚ ᱢᱟᱱᱮ ᱟᱪᱪᱷᱟ ᱯᱟᱭᱨᱟᱜ ᱫᱚ ᱴᱷᱤᱠ ᱵᱟᱢ ᱵᱩᱡᱟ ᱟᱭᱩᱵ ᱵᱮᱲᱟ ᱦᱚᱸ ᱡᱩᱫᱤᱢ ᱯᱟᱭᱨᱟᱜ-ᱟ ᱛᱟᱦᱞᱮ ᱞᱚᱞᱚ ᱜᱮ ᱮᱴᱫᱟᱜ-ᱮᱢ ᱧᱟᱢᱟ᱾ ᱱᱚᱜ-ᱚᱭ ᱦᱟᱸᱜ ᱱᱤᱛᱳᱜ ᱥᱮᱛᱟᱜ ᱫᱚᱥ ᱠᱮᱥ ᱥᱟᱲᱮ ᱫᱚᱥ ᱵᱟᱡᱮ ᱛᱚᱠᱷᱚ ᱦᱟᱸᱜ ᱴᱷᱟᱱᱰᱟ ᱴᱷᱟᱱᱰᱟ ᱛᱟᱦᱮᱱᱟ ᱤᱱᱟᱹᱯᱚᱨ ᱫᱚ ᱦᱟᱸᱜ ᱟᱨ ᱦᱟᱸᱜ ᱥᱤᱛ ᱛᱩᱝᱮ ᱧᱟᱢᱟ ᱟᱨ ᱫᱚᱢᱮ ᱞᱚᱞᱚ ᱞᱚᱞᱚ ᱯᱟᱭᱨᱟ ᱦᱩᱭᱩᱜ-ᱟ ᱱᱚᱜᱼᱚ ᱱᱚᱝᱠᱟ ᱟᱞᱮ ᱦᱚᱸ ᱯᱟᱭᱨᱟ ᱠᱚᱫᱚ᱾
ᱦᱳᱭ ᱟᱨ ᱰᱷᱟᱠᱚᱡ ᱵᱟᱞᱟ ᱱᱚᱞ ᱦᱚᱸ ᱡᱩᱫᱤ ᱛᱮᱜ ᱢᱚᱸᱡᱽ ᱡᱟᱭᱜᱟ ᱨᱮ ᱵᱳᱨᱤᱰᱤᱝ ᱛᱮᱦᱮᱱ ᱠᱷᱟᱱ ᱠᱷᱟᱺᱫᱽᱨᱤ ᱡᱟᱭᱜᱟ ᱨᱮ ᱛᱚᱵᱮ ᱠᱷᱟᱱ ᱫᱚ ᱫᱟᱜ ᱮᱱᱛᱜ ᱱᱚᱜ-ᱚᱭ ᱵᱟᱭ ᱡᱟᱹᱲᱤ ᱨᱮᱦᱚᱸ ᱵᱚᱞᱮ ᱡᱟᱜᱮ ᱫᱟᱜ ᱧᱟᱢᱚᱜ ᱜᱮᱭᱟ ᱦᱮᱸᱥ ᱥᱮ᱾
ᱦᱮᱸ᱾
ᱟᱨ ᱡᱩᱫᱤ ᱚᱱᱟ ᱠᱩᱞᱦᱤ ᱠᱚᱨᱮ ᱡᱩᱫᱤ ᱚᱝᱠᱟ ᱵᱟᱝ ᱛᱮᱦᱮᱱᱟ᱾ ᱛᱚ ᱚᱱᱟᱦᱚᱸ ᱵᱟᱹᱭ ᱵᱟᱹᱭ ᱛᱮ ᱫᱟᱜ ᱴᱟᱱᱚᱜ ᱛᱟᱦᱮᱱᱟ ᱟᱭᱢᱟ ᱡᱟᱭᱜᱟ ᱨᱮ ᱚᱱᱠᱟᱧ ᱧᱮᱞ ᱠᱟᱫᱟ᱾ ᱛᱷᱚᱲᱟ ᱜᱟᱱ ᱫᱟᱜ ᱫᱚ ᱦᱟᱸᱜ ᱧᱟᱢᱚᱜ ᱜᱮᱭᱟ ᱛᱷᱚᱲᱟ ᱜᱟᱱ ᱫᱚ ᱩᱰᱩᱠᱚᱜ ᱜᱮᱭᱟ ᱚᱱᱟᱦᱚᱸ ᱟᱹᱰᱤ ᱠᱚᱥᱴᱚ ᱛᱮᱦᱟᱸ᱾ ᱡᱳᱨ ᱛᱮᱵᱚᱱ ᱰᱷᱟᱠᱚᱡ ᱞᱮᱠᱷᱟᱡ᱾ ᱟᱨᱦᱚᱸ ᱢᱤᱫ ᱜᱷᱟᱹᱲᱤᱡ ᱠᱮ ᱵᱟᱫ ᱟᱨᱦᱚᱸ ᱟᱫᱚ ᱚᱱᱟ ᱫᱚ ᱫᱟᱜ ᱡᱤᱨᱟᱹᱣ ᱵᱟᱭ ᱧᱟᱢ ᱞᱮᱠᱷᱟᱡ ᱵᱟᱝ ᱩᱰᱩᱠᱚᱜ-ᱟ᱾ ᱟᱫᱚ ᱚᱱᱮ ᱚᱱᱠᱟᱱ ᱡᱟᱭᱜᱟ ᱫᱚ ᱟᱹᱰᱤ ᱠᱚᱥᱴᱚ ᱜᱮᱭᱟ᱾ ᱢᱟᱱᱮ ᱠᱤ ᱟᱢ ᱪᱟᱯ ᱵᱟ ᱠᱚᱞ ᱠᱟᱛᱮᱜ ᱦᱚᱸ ᱛᱤᱱᱟᱹᱜ ᱠᱚᱥᱴᱚ ᱦᱮᱸ ᱥᱮ᱾ ᱟᱨ ᱡᱟᱦᱟᱸ ᱫᱟᱜ ᱟᱲᱮᱨᱮ ᱢᱮᱱᱟᱜᱼᱟ ᱥᱮ ᱢᱮᱱᱟ ᱵᱚᱞᱮ ᱛᱷᱚᱲᱟ ᱠᱷᱮᱛ ᱧᱚᱜ ᱫᱷᱟᱨᱮ ᱨᱮᱼᱼ ᱡᱚᱨᱠᱟ ᱫᱷᱟᱨᱮ ᱨᱮ ᱠᱚᱨᱮ ᱱᱚᱞ ᱛᱟᱦᱮᱱ ᱠᱷᱟᱡ ᱚᱱᱟ ᱠᱚᱨᱮ ᱫᱚ ᱵᱚᱞᱮ ᱴᱷᱤᱠ ᱜᱮ, ᱟᱞᱮ ᱫᱚ ᱮᱠᱫᱚᱢᱼᱼ ᱠᱩᱞᱦᱤ ᱢᱩᱪᱟᱹᱫ ᱟᱭᱢᱟ ᱥᱟᱜᱤᱧ ᱜᱟᱹᱰᱭᱟᱹ ᱫᱷᱟᱨᱮᱼᱼ ᱚᱱᱠᱟᱱ ᱡᱟᱭᱜᱟ ᱨᱮ ᱢᱮᱱᱟᱜᱼᱟ᱾ ᱟᱫᱚ ᱚᱸᱰᱮ ᱠᱷᱚᱱᱜᱮ ᱧᱩ ᱫᱟᱜ ᱠᱚᱫᱚ ᱟᱹᱜᱩᱭ ᱦᱩᱭᱩᱜ ᱛᱟᱦᱮᱱᱟ ᱟᱫᱚ ᱱᱚᱜᱚᱭ ᱱᱤᱛ ᱦᱟᱹᱵᱤᱡ ᱫᱚᱼᱼ ᱵᱟᱝ ᱦᱟᱡᱤᱜ ᱠᱟᱱᱟ ᱟᱫᱚ ᱵᱚᱞᱮ ᱛᱷᱚᱲᱟ ᱡᱷᱟᱹᱞ ᱪᱟᱞᱟᱜ ᱦᱩᱭᱩᱜ-ᱟ ᱠᱚᱥᱴᱚ ᱫᱚ ᱠᱚᱥᱴᱚ ᱜᱮᱭᱟ᱾
ᱠᱚᱨᱮ ᱦᱚᱸ ᱚᱱᱠᱟ ᱢᱟᱱᱮ ᱫᱟᱜ ᱧᱩ ᱫᱚ ᱥᱮ ᱚᱱᱠᱟ ᱵᱟᱝ ᱩᱰᱩᱠᱚᱜ ᱛᱟᱯᱮᱭᱟᱝ
ᱦᱮᱸ ᱵᱟᱝ ᱩᱰᱩᱠᱚᱜ-ᱟ ᱟᱨ ᱟᱛᱩ ᱠᱚᱨᱮ ᱢᱟ ᱢᱤᱱᱟᱜ ᱨᱮᱜᱮ ᱵᱟᱹᱱᱩᱜᱼᱟ ᱟᱛᱩ
ᱦᱮᱸ ᱟᱞᱮ ᱫᱚ ᱦᱟᱸᱜ ᱰᱷᱮᱜᱚᱡ ᱠᱚᱞ ᱫᱚ ᱱᱚᱰᱮ ᱦᱟᱸᱜ ᱦᱩᱰᱤᱧ ᱜᱮᱼᱼ ᱛᱟᱞᱮᱭᱟ ᱟᱛᱩ ᱫᱚ ᱟᱨ ᱚᱱᱟ ᱦᱩᱰᱤᱧ ᱟᱹᱛᱩ ᱨᱮᱜᱮ ᱦᱟᱸᱜ ᱵᱟᱨᱭᱟ ᱵᱟᱨᱭᱟ ᱰᱷᱟᱠᱚᱡ ᱠᱚᱞ ᱢᱮᱱᱟᱜ-ᱟ ᱟᱨ ᱥᱟᱶᱼᱼ ᱛᱮ ᱥᱳᱞᱟᱨ ᱦᱚᱸᱠᱚ ᱞᱟᱜᱟᱣ ᱠᱟᱫ ᱞᱮᱭᱟ᱾ ᱟᱞᱮ ᱫᱚ ᱢᱟᱱᱮ ᱚᱱᱠᱟ ᱧᱩᱭ ᱞᱟᱜᱤᱫ ᱥᱮ ᱡᱟᱦᱟᱸᱱᱟᱜ ᱵᱟᱴᱤ ᱛᱷᱟᱨᱤ ᱜᱟᱥᱟᱣ ᱠᱚᱨᱮᱱᱟᱜ ᱚᱱᱠᱟ ᱫᱟᱜ ᱨᱮᱫᱚ ᱩᱱᱟᱹᱜ ᱫᱚ ᱦᱟᱜ ᱮᱴᱠᱮᱼᱼ ᱴᱚᱬᱮ ᱫᱚ ᱱᱚᱛᱮ ᱫᱚ ᱩᱱᱟᱹᱜ ᱵᱟᱱᱩᱜ ᱛᱟᱞᱮᱭᱟ᱾
ᱦᱩᱸ ᱚᱱᱠᱟ ᱛᱟᱦᱮᱸᱱ ᱠᱷᱟᱡ ᱫᱚ ᱩᱱᱟ ᱨᱮᱫᱚ ᱮᱴᱠᱮ ᱴᱚᱬᱮ ᱫᱚ ᱵᱟᱝ ᱵᱩᱡᱚᱜᱼᱟ᱾ ᱠᱤᱱᱛᱩ ᱢᱤᱫ ᱵᱟᱨ ᱟᱛᱩ ᱨᱮᱫᱚᱼᱼ ᱚᱝᱠᱟ ᱫᱷᱤᱨᱤ ᱠᱩ ᱩᱰᱩᱠᱚᱜ ᱛᱟᱦᱮᱸᱱᱟ ᱟᱞᱮ ᱟᱛᱩ ᱫᱚ ᱡᱟᱦᱟᱸ ᱴᱷᱮᱱ ᱜᱮᱠᱚ ᱟᱭᱢᱟ ᱨᱚᱠᱚᱢ ᱠᱚ ᱪᱟᱯᱟ ᱠᱚᱞ ᱞᱟᱜᱟ ᱞᱮᱫᱟ᱾ ᱟᱫᱚ ᱫᱷᱤᱨᱤ ᱜᱮᱠᱩ ᱧᱟᱢᱮᱫ ᱠᱟᱱᱟ ᱟᱨ ᱪᱟᱯᱟᱼᱼ ᱠᱚᱞ ᱦᱩᱭ ᱠᱟᱛᱮᱫ ᱩᱱᱟ ᱛᱷᱩᱲᱟ ᱜᱟᱱ ᱫᱟᱜ ᱩᱰᱩᱠ ᱮᱱ ᱠᱷᱟᱱ ᱠᱚ ᱢᱮᱱᱫᱟ ᱱᱚᱜᱼᱚᱭ ᱛᱚ ᱫᱟᱜ ᱩᱰᱩᱠ ᱮᱱᱟ ᱵᱚᱞᱮ ᱡᱟᱦᱟᱸ ᱛᱤᱱᱟᱹᱜ ᱞᱟᱛᱟᱨ ᱠᱚ ᱵᱚᱨᱤᱝ ᱛᱷᱩᱲᱟ ᱫᱤᱱ ᱩᱰᱩᱠᱚᱜᱼᱟ ᱟᱨᱦᱚᱸ ᱚᱱᱟ ᱫᱚ ᱵᱟᱹᱲᱤᱡ ᱮᱱ ᱜᱮ ᱟᱫᱚᱼᱼ ᱛᱟᱭᱚᱢ ᱛᱮᱠᱩ ᱜᱩᱴᱟ ᱠᱚ ᱡᱟᱸᱪ ᱵᱟᱲᱟ ᱠᱮᱫᱟ ᱵᱚᱞᱮ ᱚᱱᱠᱟᱜᱮ ᱫᱷᱤᱨᱤ ᱪᱟᱴᱟᱱ ᱟᱰᱤ ᱡᱟᱹᱥᱛᱤ ᱢᱮᱱᱟᱜᱼᱟ ᱪᱟᱴᱱᱤ ᱟᱫᱚ ᱩᱱᱠᱟ ᱩᱱᱠᱟ ᱤᱭᱟᱹᱛᱮ ᱫᱟᱜ ᱫᱚ ᱞᱮ ᱠᱚᱥᱴᱚᱭᱮᱱ ᱜᱮᱭᱟ᱾
ᱚᱠᱛᱚ ᱠᱚ ᱦᱟᱸᱜ ᱪᱟᱵᱟᱭᱮᱱ ᱛᱟᱞᱟᱝᱟ ᱟᱨᱦᱚᱸ ᱱᱚᱝᱠᱟᱞᱟᱝ ᱨᱚᱯᱚᱲᱟᱢᱟᱼᱼ